ᱦᱟᱞᱳ
ᱦᱮᱸ ᱨᱚᱲ ᱟᱸᱡᱚᱢᱚᱜ ᱠᱟᱱᱟ ᱤᱧᱟᱹᱜ
ᱦᱮᱸ ᱜᱚᱝᱠᱮ ᱟᱱᱡᱚᱢᱚᱜ ᱠᱟᱱᱟ ᱨᱚᱲ
ᱦᱮᱸ ᱜᱚᱝᱠᱮ ᱤᱧᱤᱧ ᱢᱮᱱᱮᱫᱟ ᱮ ᱵᱟᱦᱟ ᱦᱚᱸ ᱦᱩᱭᱩᱜ ᱜᱮᱭᱟ ᱟᱨ ᱢᱟᱜ ᱢᱚᱬᱮ ᱦᱚᱸᱼᱼ ᱦᱩᱭᱩᱜ ᱜᱮᱭᱟ ᱦᱮᱸ ᱥᱮ, ᱛᱚ ᱵᱟᱦᱟ ᱟᱨ ᱢᱟᱜ ᱢᱚᱬᱮ ᱨᱮ ᱚᱱᱠᱟ ᱪᱮᱫ ᱢᱟᱱᱮ ᱯᱷᱟᱨᱟᱠ ᱢᱮᱱᱟᱜᱼᱟ ᱟᱨ ᱮ ᱪᱮᱫ ᱠᱷᱟᱹᱛᱤᱨ, ᱢᱟᱱᱮ ᱛᱤᱱᱟᱹᱜ ᱯᱚᱨ ᱯᱚᱨ ᱢᱟᱜ ᱢᱚᱬᱮ ᱦᱩᱭᱩᱜ ᱜᱮᱭᱟ, ᱢᱮᱱᱟ ᱠᱚ ᱚᱱᱠᱟ ᱯᱮ ᱥᱮᱨᱢᱟ ᱥᱮ ᱢᱚᱬᱮ ᱥᱮᱨᱢᱟ᱾
ᱦᱮᱸ ᱜᱚᱝᱠᱮ ᱢᱟᱜ ᱢᱚᱬᱮ ᱫᱚ, ᱢᱟᱜ ᱢᱚᱬᱮ ᱟᱨ ᱵᱟᱦᱟ ᱨᱮᱱᱟᱜ ᱯᱷᱟᱨᱟᱠ ᱫᱚ ᱦᱩᱭᱩᱜ ᱠᱟᱱᱟ ᱟᱵᱚ ᱢᱟᱜ ᱢᱚᱬᱮ ᱫᱚ, ᱡᱟᱸᱦᱟᱸ ᱵᱚᱱ ᱞᱟᱹᱭᱫᱟ ᱢᱟᱨᱟᱝ ᱫᱟᱲᱮ ᱛᱮ, ᱢᱟᱜ ᱢᱚᱬᱮ᱾ ᱟᱨ ᱢᱟᱜ ᱢᱚᱬᱮ ᱢᱟᱱᱮ ᱢᱟᱨᱟᱝ ᱫᱟᱲᱮ ᱛᱮᱵᱚᱱ ᱵᱚᱸᱜᱟ ᱫᱟᱲᱮᱭᱟᱜ ᱠᱟᱱᱟ᱾ ᱵᱚᱸᱜᱟ ᱵᱚᱱ, ᱯᱩᱡᱟᱹ ᱟᱠᱚ ᱠᱟᱱ ᱛᱟᱵᱚᱱᱟ᱾ ᱟᱨ ᱵᱟᱦᱟ ᱨᱮᱫᱚ ᱠᱤᱱᱛᱩ ᱵᱟᱦᱟ ᱫᱚ ᱦᱩᱭᱩᱜ ᱠᱟᱱᱟ ᱡᱷᱚᱛᱚ ᱠᱷᱚᱱᱟᱜ ᱢᱟᱜ ᱢᱚᱬᱮ ᱠᱷᱚᱱᱟᱜ ᱦᱚᱸ ᱠᱤᱱᱛᱩ ᱢᱟᱨᱟᱝ ᱜᱮᱭᱟ᱾ ᱠᱤᱱᱛᱩ ᱵᱟᱦᱟ ᱨᱮᱫᱚ, ᱫᱟᱲᱮ ᱠᱚᱫᱚ ᱦᱩᱰᱤᱧ ᱫᱟᱲᱮ ᱛᱮᱵᱚᱱ ᱵᱚᱸᱜᱟ ᱟᱠᱟᱱ ᱛᱟᱵᱚᱱᱟ, ᱵᱚᱸᱜᱟ ᱟᱠᱚ ᱠᱟᱱᱟ᱾ ᱡᱟᱸᱦᱟᱸ ᱞᱮᱠᱟ, ᱡᱮᱢᱚᱱ ᱵᱟᱦᱟ ᱨᱮᱫᱚ ᱱᱚᱝᱠᱟ ᱚᱱᱠᱟ ᱜᱮ ᱦᱩᱭᱩᱜ ᱠᱟᱱᱟ, ᱡᱟᱸᱦᱟᱸ ᱞᱮᱠᱟ ᱫᱚ ᱵᱟᱦᱟ ᱡᱚᱠᱷᱚᱱ ᱵᱟᱦᱟ ᱵᱚᱸᱜᱟ ᱟᱵᱚ ᱵᱟᱦᱟ ᱵᱚᱸᱜᱟ ᱨᱮᱜᱮ ᱫᱚ ᱵᱟᱦᱟ ᱫᱚᱵᱚᱱ ᱥᱟᱹᱛ ᱥᱟᱯᱲᱟᱣᱟ᱾ ᱟᱫᱚ ᱵᱟᱦᱟ ᱵᱚᱸᱜᱟ ᱡᱚᱠᱷᱚᱱ ᱜᱮ ᱥᱮᱴᱮᱨᱚᱜ ᱫᱚ, ᱟᱫᱚ ᱡᱟᱸᱦᱟᱸ ᱢᱤᱫᱴᱟᱝ ᱚᱱᱮ ᱡᱮ ᱡᱟᱸᱦᱟᱸ ᱠᱚ ᱞᱟᱹᱭ ᱮᱫᱟ ᱠᱚ᱾ ᱢᱟᱜᱽ ᱠᱩᱱᱟᱹᱢᱤ ᱯᱚᱨᱮ ᱢᱟᱜᱽ ᱥᱟᱞᱮ ᱵᱚᱱ ᱡᱚᱢ ᱠᱮᱫ ᱚᱱᱟ ᱛᱟᱭᱚᱢ ᱠᱷᱟᱱ ᱜᱮ, ᱟᱫᱚ ᱵᱟᱦᱟ ᱵᱚᱸᱜᱟ ᱫᱚ ᱥᱚᱦᱚᱨ ᱥᱮᱴᱮᱨᱚᱜᱼᱟ।
ᱦᱮᱸ ᱜᱚᱝᱠᱮ।
ᱦᱮᱸ ᱟᱫᱚ ᱚᱱᱮ ᱡᱮ ᱚᱱᱮ ᱢᱟᱜᱽ ᱵᱚᱸᱜᱟ ᱠᱷᱚᱱ ᱵᱟᱦᱟ ᱵᱟᱦᱟ, ᱢᱟᱜᱽᱥᱟᱞᱤ ᱡᱚᱛᱚ ᱠᱷᱚᱱ ᱵᱟᱵᱚᱱ ᱡᱚᱢᱮᱫᱟ ᱛᱚᱛᱠᱷᱚᱱ ᱫᱚ ᱟᱵᱚ ᱫᱚ ᱵᱤᱨ ᱵᱤᱨ, ᱵᱩᱨᱩ, ᱫᱟᱨᱮ, ᱱᱟᱹᱲᱤ, ᱟᱫᱚ ᱥᱟᱦᱟᱱ, ᱥᱟᱠᱟᱢ ᱵᱟᱵᱚᱱ ᱛᱤᱭᱩᱜ ᱟᱹᱜᱩ ᱫᱟᱲᱮᱭᱟᱜ ᱠᱟᱱᱟ। ᱢᱟᱜᱽ ᱥᱟᱞᱮ ᱡᱚᱠᱷᱚᱱ ᱜᱮᱵᱚᱱ ᱡᱚᱢ ᱠᱟᱹᱭ, ᱡᱚᱢ ᱦᱩᱭᱮᱱ ᱛᱟᱵᱚᱱ ᱫᱚ, ᱟᱫᱚ ᱚᱱᱟ ᱛᱟᱭᱱᱚᱢ ᱠᱷᱟᱱ ᱜᱮ ᱵᱤᱨ ᱠᱚ ᱦᱮᱴᱮᱡ, ᱥᱟᱦᱟᱞ, ᱥᱟᱠᱟᱢ ᱡᱷᱚᱛᱚ ᱜᱮ ᱜᱟᱱᱚᱜ ᱛᱟᱵᱚᱱᱟ। ᱚᱱᱟ ᱯᱚᱨᱮ ᱡᱚᱠᱷᱚᱱ ᱜᱮ ᱟᱫᱚ, ᱦᱚᱜᱼᱚᱭ ᱡᱮ ᱱᱟᱣᱟ ᱥᱟᱠᱟᱢ ᱥᱮ ᱱᱟᱣᱟ ᱥᱟᱠᱟᱢ ᱱᱟᱣᱟ ᱱᱟᱣᱟ ᱵᱟᱦᱟ ᱠᱚ ᱡᱚ ᱵᱮᱞᱮᱜ ᱫᱚ ᱥᱮ ᱱᱟᱣᱟ ᱡᱚ ᱟᱫᱚ ᱚᱱᱟ ᱫᱚ ᱱᱟᱦᱟᱜ ᱪᱤᱠᱟᱹ ᱛᱮᱵᱚᱱ ᱦᱟᱵ ᱦᱟᱵ ᱦᱟᱵ ᱦᱟᱵ ᱮ ᱟᱵᱚᱱ᱾ ᱟᱫᱚ ᱱᱟᱦᱟᱜ ᱡᱩᱫᱤ ᱞᱟᱡ ᱵᱟᱹᱲᱤᱡ ᱵᱚᱦᱚᱜ ᱦᱟᱥᱳ ᱞᱟᱡ ᱦᱟᱥᱳ ᱵᱚᱦᱚᱜ ᱦᱟᱥᱳ ᱟᱭᱢᱟ ᱨᱳᱜᱽ ᱟᱡᱟᱨ ᱠᱚ ᱟᱞᱚ ᱦᱩᱭᱩ ᱟᱵᱚᱱ ᱢᱟ, ᱚᱱᱟᱛᱮ ᱟᱵᱚ ᱵᱚᱸᱜᱟ ᱵᱩᱨᱩ ᱴᱷᱮᱱ ᱞᱟᱦᱟ ᱛᱮᱵᱚᱱ ᱜᱚᱰ ᱵᱟᱲᱟᱭᱟᱵᱚᱱ, ᱟᱫᱚ ᱚᱱᱟᱜᱮ ᱦᱟᱜ ᱡᱮᱢᱚᱱ ᱵᱚᱱ ᱵᱟᱦᱟᱜᱼᱟ, ᱟᱫᱚ ᱵᱟᱦᱟ ᱫᱚ ᱟᱫᱚ ᱦᱚᱜᱼᱚᱭ ᱡᱮ, ᱡᱚᱠᱷᱚᱱ ᱵᱟᱦᱟ ᱵᱚᱸᱜᱟᱜ ᱫᱚᱵᱚᱱ ᱥᱟᱨᱡᱚᱢ ᱰᱟᱹᱨ ᱥᱮ ᱥᱟᱨᱡᱚᱢ ᱵᱟᱦᱟ ᱠᱚ ᱢᱟᱛᱠᱚᱢ ᱵᱟᱦᱟ ᱠᱚ, ᱢᱟᱛᱠᱚᱢ ᱜᱮᱞᱮ ᱠᱚᱵᱚᱱ ᱟᱵᱚ ᱵᱚᱱ ᱟᱹᱜᱩᱭ ᱫᱚ ᱟᱫᱚ ᱚᱱᱟᱜᱮ, ᱟᱫᱚ ᱥᱟᱱᱟᱢ ᱢᱟᱹᱱᱢᱤ ᱠᱚᱫᱚ ᱵᱚᱸᱜᱟ ᱵᱩᱨᱩ ᱴᱷᱮᱱ ᱵᱚᱱ ᱱᱮᱦᱚᱨ ᱛᱮᱵᱚᱱ ᱩᱱᱠᱩ ᱵᱚᱱ ᱮᱢᱟ ᱠᱚᱣᱟᱵᱚᱱ ᱪᱟᱞᱟᱣ ᱠᱚᱣᱟᱵᱚᱱ, ᱵᱚᱸᱜᱟ ᱵᱩᱨᱩ ᱵᱚᱱ ᱵᱚᱝᱜᱟ ᱥᱚᱫᱚᱨ ᱟᱵᱚᱱ᱾ ᱩᱱᱠᱩ ᱮᱢ ᱵᱟᱲᱟ ᱠᱟᱛᱮᱫ ᱛᱟᱨᱯᱚᱨᱮ ᱟᱵᱚ ᱥᱟᱱᱟᱢ ᱢᱟᱹᱱᱢᱤ ᱱᱟᱭᱠᱮ ᱵᱟᱵᱟ ᱛᱮᱠᱚ ᱮᱢᱟ ᱵᱚᱱᱟ ᱠᱚ ᱵᱟᱦᱟ ᱵᱚᱸᱜᱟ ᱨᱮ। ᱟᱨ ᱩᱱᱠᱩᱣᱟᱜ ᱫᱟᱲᱮ ᱱᱟᱦᱟᱜ ᱫᱚ, ᱵᱟᱦᱟ ᱨᱮᱫᱚ ᱥᱤᱢ, ᱡᱟᱸᱦᱟ ᱫᱚ ᱦᱩᱭᱩᱜ ᱠᱟᱱᱟ ᱢᱟᱨᱟᱝ ᱵᱩᱨᱩ ᱨᱤᱡ ᱫᱚ ᱯᱩ ᱥᱤ ᱯᱩᱬ ᱥᱤᱢ, ᱟᱢ ᱡᱟᱸᱦᱮ ᱟᱨ ᱡᱟᱦᱮᱨ ᱟᱭᱩ ᱤᱡ ᱫᱚ ᱦᱮᱲᱟᱜ ᱥᱤᱢ, ᱟᱨ ᱤᱭᱟᱹ। ᱢᱚᱲᱮ ᱠᱚ ᱛᱩᱨᱩᱭ ᱠᱚ, ᱟᱨᱟᱜ ᱥᱟᱸᱰᱤ। ᱚᱱᱠᱟᱱ ᱫᱟᱲᱮ।
ᱦᱮᱸ ᱵᱩᱡᱷᱟᱹᱣ ᱠᱤᱫᱟᱹᱧ ᱟᱹᱰᱤ ᱟᱭᱢᱟ ᱜᱮ ᱜᱚᱝᱠᱮ ᱟᱨ ᱱᱚᱣᱟ ᱫᱚ ᱱᱟᱜ ᱚᱠᱛᱚ ᱦᱚᱸ ᱢᱤᱫ ᱚᱠᱛᱚ ᱨᱮᱫᱚ ᱵᱟᱝ ᱦᱩᱭᱩᱜ -ᱟ ᱥᱮ?
ᱵᱟᱝ-ᱟ ᱜᱚᱝᱠᱮ। ᱚᱠᱛᱚ ᱫᱚ, ᱚᱠᱛᱚ ᱫᱚ ᱱᱟᱦᱟᱜ ᱱᱚᱜᱼᱚᱭ ᱡᱮ ᱟᱵᱚ ᱢᱟᱜᱽ ᱵᱚᱸᱜᱟ ᱦᱚᱸᱜᱼᱚᱭ ᱢᱟᱜᱽ ᱢᱟᱜᱽ ᱢᱟᱜᱽ ᱵᱚᱸᱜᱟ ᱱᱚᱜᱼᱚᱭ ᱡᱮ ᱵᱟᱦᱟ ᱵᱟᱦᱟ ᱵᱚᱸᱜᱟ ᱨᱮᱫᱚ ᱱᱚᱜᱼᱚᱭ ᱢᱟᱜᱽ, ᱯᱷᱟᱹᱜᱩᱱ ᱢᱟᱜᱽ ᱵᱚᱸᱜᱟ ᱢᱩᱪᱟᱹᱫ ᱥᱮᱫ ᱠᱷᱚᱱᱟᱜ ᱥᱮ ᱚᱱᱠᱟ ᱛᱟᱞᱟ ᱢᱟᱞᱟ ᱠᱷᱚᱱᱟᱜ ᱠᱚ ᱟᱨᱟᱢᱵᱚᱭᱟ ᱠᱚ ᱵᱟᱦᱟ ᱵᱚᱸᱜᱟ ᱫᱚ। ᱯᱷᱟᱹᱜᱩᱱ, ᱪᱟᱹᱛ ᱵᱚᱸᱜᱟ ᱫᱷᱟᱹᱨᱤ ᱟᱨ ᱱᱚᱜᱼᱚᱭ ᱪᱟᱹᱛ ᱵᱚᱸᱜᱟ ᱵᱚᱞᱚ ᱵᱚᱞᱚ ᱫᱷᱟᱹᱨᱤᱡ ᱛᱮ ᱟᱨ ᱢᱟᱜ ᱢᱚᱬᱮ ᱡᱚᱠᱷᱚᱱ ᱟᱨᱟᱢᱵᱚᱜᱼᱟ। ᱟᱫᱚ ᱛᱚᱠᱷᱚᱱ ᱫᱚ ᱵᱟᱦᱟ ᱛᱮᱫᱚ ᱢᱩᱪᱟᱹᱫᱚᱜᱼᱟ।
ᱦᱮᱸ।
ᱟ ᱪᱟᱹᱛ ᱵᱚᱸᱜᱟ ᱫᱷᱟᱹᱨᱤᱡ ᱵᱟᱦᱟ ᱦᱩᱭᱩᱜᱼᱟ ᱟᱨ ᱪᱟᱹᱛ ᱵᱟᱹᱭᱥᱟᱹᱠᱷ ᱥᱟᱹᱠ ᱵᱟᱹᱭᱥᱟᱠᱷ, ᱡᱷᱮᱸᱴ, ᱟᱥᱟᱲ ᱱᱚᱣᱟ ᱫᱚ ᱱᱚᱜᱼᱚᱭ ᱟᱥᱟᱲ ᱵᱚᱸᱜᱟ ᱥᱟᱛ ᱛᱟᱨᱤ ᱥᱟᱛ ᱛᱟᱹᱨᱤᱠᱷ ᱫᱷᱟᱹᱨᱤᱡ ᱛᱮ ᱢᱟᱜ ᱢᱚᱬᱮ ᱫᱚ ᱦᱩᱭᱩᱜ ᱜᱮᱭᱟ।
ᱦᱮᱸ।
ᱱᱚᱣᱟ ᱟᱥᱟᱲ ᱵᱚᱸᱜᱟ ᱥᱟᱛ ᱛᱟᱹᱨᱤᱠᱷ ᱫᱷᱟᱹᱨᱤᱡ ᱢᱟᱜ ᱢᱚᱬᱮ ᱫᱚᱵᱚᱱ ᱠᱚᱨᱟᱣ ᱫᱟᱲᱮᱭᱟᱜ ᱜᱮᱭᱟ। ᱟᱨ ᱵᱟᱦᱟ ᱵᱚᱸᱜᱟ ᱫᱚ ᱚᱱᱠᱟ ᱠᱟᱛᱮᱫ ᱜᱮᱵᱚᱱ ᱯᱟᱨᱚᱢᱟ ᱟᱫᱚ ᱱᱟᱦᱟᱜ ᱟᱫᱚ ᱵᱚᱸᱜᱟ ᱟᱹᱰᱤ ᱟᱹᱰᱤ ᱡᱟᱭᱜᱟ ᱨᱮᱫᱚ ᱢᱟᱜ ᱢᱚᱬᱮ ᱵᱟᱦᱟ ᱨᱮᱫᱚ। ᱚᱱᱟ ᱥᱩᱫᱩ ᱵᱟᱦᱟ ᱨᱮᱫᱚ ᱱᱟᱦᱟᱜ ᱵᱚᱸᱜᱟ ᱵᱩᱨᱩ ᱦᱚᱸ ᱵᱟᱠᱚ ᱟᱹᱜᱩ ᱠᱚᱜᱮᱭᱟ ᱠᱚ ᱟᱹᱛᱩ ᱢᱟᱱᱮ ᱚᱝᱠᱟ ᱜᱮ ᱱᱟᱭ ᱛᱮ ᱱᱟᱯᱟᱭ ᱛᱮᱠᱚ ᱯᱟᱨᱚᱢᱟ ᱠᱚ ᱚᱠᱟ ᱚᱠᱟ ᱡᱟᱭᱜᱟ ᱨᱮᱫᱚ ᱵᱚᱸᱜᱟ ᱵᱩᱨᱩ ᱠᱚ ᱦᱤᱡᱩᱜ ᱛᱟᱠᱚ ᱜᱮᱭᱟ ᱠᱚ।
ᱦᱩᱸ।
ᱟᱫᱚ ᱢᱟᱜ ᱢᱚᱬᱮ ᱨᱮᱫᱚ ᱚᱠᱟ ᱞᱮᱠᱟ, ᱢᱟᱜ ᱢᱚᱬᱮ ᱫᱚ ᱦᱩᱭᱩᱜ ᱠᱟᱱᱟ ᱡᱷᱚᱛᱚ ᱜᱮ ᱡᱮᱢᱚᱱ ᱵᱟᱦᱟ ᱚᱱᱠᱟᱜᱮ ᱟᱫᱚ ᱱᱟᱦᱟᱸᱜ ᱫᱟᱲᱮ ᱠᱚ ᱵᱚᱱ᱾ ᱟᱨ ᱥᱮ ᱵᱚᱸᱜᱟ ᱠᱚ ᱥᱟᱫᱚᱢ ᱠᱚ᱾ ᱡᱟᱹᱥᱛᱤ ᱜᱮ ᱢᱟᱱᱮ ᱢᱟᱨᱟᱝ ᱥᱟᱫᱚᱢ ᱠᱚ ᱞᱟᱜᱟᱜ ᱟᱠᱚ᱾ ᱥᱟᱫᱚ ᱦᱟᱹᱛᱤ ᱥᱟᱫᱚᱢ ᱠᱚ ᱟᱪᱷᱟ ᱫᱟᱲᱮ ᱠᱚ ᱦᱚᱸ ᱢᱟᱨᱟᱝ᱾ ᱠᱚᱠᱚ ᱞᱟᱜᱟᱣ ᱡᱚᱝ ᱢᱟᱜᱢᱚᱲᱮ ᱨᱮᱫᱚ ᱩᱝᱠᱩ ᱢᱮᱨᱚᱢ ᱢᱟᱨᱟᱝ ᱵᱩᱨᱩᱣᱤᱡ ᱫᱚ ᱯᱩᱬ ᱢᱮᱨᱚᱢ ᱯᱩᱬ ᱵᱚᱫᱟ ᱢᱮᱨᱚᱢ ᱡᱟᱦᱮᱨᱮ ᱟᱭᱳᱭᱤᱡ ᱫᱚ ᱜᱚᱞᱟᱪᱷᱮ ᱯᱟᱹᱴᱷᱤ᱾ ᱟᱨ ᱡᱟᱦᱟᱸᱜ ᱢᱚᱬᱮ ᱠᱚ ᱛᱩᱨᱩᱭ ᱠᱚ ᱞᱟᱹᱜᱤᱫ ᱛᱮᱫᱚ ᱟᱨᱟᱜ ᱯᱟᱹᱴᱷᱤ᱾ ᱱᱚᱜᱼᱚ ᱱᱚᱝᱠᱟ
ᱟᱪᱪᱷᱟ
ᱟᱫᱚ ᱚᱱᱟ ᱠᱚ ᱱᱟᱦᱟᱸᱜ ᱦᱚᱸ ᱟᱫᱚ ᱡᱚᱢ ᱨᱮᱦᱚᱸ ᱱᱟᱠᱷᱟᱱ ᱱᱤᱭᱚᱢ ᱠᱟᱹᱱᱩᱱ ᱠᱚᱦᱚᱸ ᱢᱮᱱᱟᱜ ᱛᱟᱵᱚᱱᱟ ᱟᱫᱚ᱾ ᱡᱮᱢᱚᱱ ᱢᱟᱜ ᱢᱚᱬᱮ ᱨᱮᱫᱚ ᱚᱱᱟ ᱡᱟᱦᱟᱸ ᱯᱩᱬ ᱯᱩᱬ ᱵᱚᱭᱫᱟ ᱢᱮᱨᱚᱢ ᱫᱚᱵᱚᱱ ᱡᱚᱢᱮᱭᱟᱵᱚᱱ᱾ ᱟᱛᱚ ᱨᱮᱱ ᱥᱩᱫᱩ ᱠᱚᱲᱟ ᱦᱚᱯᱚᱱ ᱠᱚᱛᱮ ᱜᱮ ᱟᱨ ᱦᱩᱭᱩᱜ ᱠᱟᱱᱟ᱾ ᱱᱚᱣᱟ ᱡᱟᱦᱮᱨ ᱟᱭᱳᱭᱤᱡ ᱡᱟᱦᱟᱸ ᱢᱮᱨᱚᱢ ᱫᱚ᱾ ᱟᱨ ᱢᱚᱡᱽ ᱢᱚᱬᱮ ᱠᱚ ᱛᱩᱨᱩᱭ ᱠᱚ ᱚᱱᱟ ᱫᱚ ᱠᱷᱟᱱ ᱡᱷᱚᱛᱚ ᱠᱚᱛᱮ ᱵᱚᱱ ᱡᱚᱢ ᱥᱟᱸᱜᱮᱭᱟ ᱠᱚᱲᱟ ᱦᱚᱯᱚᱱ ᱛᱤᱨᱞᱟᱹ ᱦᱚᱯᱚᱱ᱾ ᱯᱮᱲᱟ ᱯᱟᱹᱣᱲᱟᱹ ᱡᱷᱚᱛᱚ ᱦᱚᱲ ᱠᱚᱛᱮ ᱵᱚᱱ ᱡᱚᱢ ᱥᱟᱸᱜᱮᱭᱟᱵᱚᱱ᱾
ᱟᱪᱪᱷᱟ ᱜᱚᱝᱠᱮ ᱱᱤᱛᱚᱜ ᱧᱮᱞᱚᱜᱚᱜ ᱠᱟᱱᱟ ᱦᱮᱸ ᱥᱮ ᱮ᱾ ᱟᱵᱚᱣᱟᱜ ᱞᱟᱭᱚᱝ ᱡᱟᱦᱟᱸ ᱟᱵᱚᱣᱟᱜ ᱯᱚᱨᱤᱵᱮᱥ ᱱᱚᱣᱟ ᱟᱹᱰᱤᱡᱳᱨ ᱵᱟᱹᱲᱤᱡᱚᱜ᱾ ᱠᱟᱱᱟ ᱦᱚᱭ ᱠᱚ ᱛᱟᱨᱯᱚᱨᱮ ᱱᱤᱛᱚᱜ ᱧᱮᱞᱚᱜᱚᱜ ᱠᱟᱱᱟ᱾ ᱫᱟᱨᱮ ᱠᱚᱦᱚᱸ ᱫᱚᱢᱮ ᱠᱚ ᱢᱟᱜ ᱮᱫᱟ ᱛᱟᱨᱯᱚᱨᱮ᱾ ᱛᱚ ᱪᱮᱫ ᱮ ᱱᱚᱣᱟ ᱞᱟᱭᱚᱝ ᱨᱮᱭᱟᱜ ᱟᱹᱨᱩ ᱯᱷᱮᱨᱟᱣ ᱦᱚᱭ ᱞᱮᱱᱠᱷᱟᱱ ᱜᱮ ᱱᱚᱣᱟ ᱡᱟᱦᱟᱸ᱾ ᱥᱮᱨᱢᱟ ᱡᱟᱹᱲᱤ ᱫᱟᱜ ᱡᱚᱨᱚᱜᱼᱟ ᱱᱚᱣᱟ ᱦᱚᱸ ᱠᱟᱛᱮ ᱛᱮᱡ ᱦᱟᱱᱛᱮ-ᱱᱟᱛᱮᱜᱼᱟ ᱟᱠᱟᱞ ᱦᱚᱭ ᱫᱟᱲᱮᱭᱜᱼᱟ ᱦᱮᱸᱥᱮ᱾ ᱛᱚ ᱱᱚᱣᱟ ᱡᱟᱦᱟᱸ ᱦᱚᱭ ᱵᱟᱹᱲᱤᱡᱚᱜ ᱠᱟᱱᱟ ᱱᱚᱣᱟ ᱜᱟᱹᱰᱤ᱾ ᱠᱚ ᱫᱩᱦᱟᱹᱣ ᱠᱟᱛᱮ ᱛᱟᱨᱯᱚᱨᱮ ᱫᱟᱨᱮ ᱠᱚᱠᱚ ᱢᱟᱜ ᱮᱫᱟ᱾
ᱦᱳᱭ
ᱱᱚᱣᱟ ᱟᱨ ᱠᱤ ᱪᱮᱫ ᱞᱮᱠᱟ ᱠᱟᱛᱮᱜ ᱠᱚᱢ ᱦᱚᱪᱚ ᱜᱟᱱᱚᱜᱼᱟ᱾
ᱟᱫᱚ ᱱᱟᱦᱟᱸᱜ ᱟᱵᱚ ᱟᱵᱚ ᱫᱚ ᱡᱩᱫᱤ ᱱᱚᱜᱼᱚᱭ ᱫᱟᱨᱮ ᱱᱟᱹᱲᱤ ᱡᱩᱫᱤ ᱵᱟᱝ ᱛᱟᱦᱮᱱᱟ᱾ ᱟᱵᱚ ᱦᱚᱸᱜᱼᱚᱭ ᱡᱮ ᱥᱟᱦᱮᱸᱫ ᱵᱚᱱ ᱦᱟᱛᱟᱣᱮᱫ ᱫᱚ ᱡᱟᱦᱟᱸ ᱚᱠᱥᱤᱡᱮᱱ ᱚᱱᱟ ᱠᱚᱦᱚᱸ ᱠᱚᱢᱚᱜ ᱛᱟᱵᱚᱱᱟ᱾ ᱟᱥᱟᱱᱟᱦᱟᱜ ᱟᱵᱚᱟᱹᱰᱤ ᱟᱹᱰᱤ ᱡᱟᱭᱜᱟ ᱨᱮ ᱟᱸᱡᱚᱢᱚᱜ ᱠᱟᱱᱟ ᱡᱮ ᱫᱟᱨᱮ ᱱᱟᱹᱲᱤ ᱵᱩᱨ ᱵᱤᱨᱤ᱾ ᱵᱩᱨᱩ ᱠᱚ ᱫᱷᱤ ᱢᱟᱱᱮ ᱵᱤᱨ ᱠᱚᱠᱚ ᱫᱷᱟᱥ ᱱᱟᱥᱟᱣ ᱪᱟᱵᱟᱭᱮᱜ-ᱟ ᱠᱚ᱾ ᱚᱱᱟ ᱫᱚ ᱮᱠᱪᱩᱭᱤ ᱞᱟᱹᱠᱛᱤ ᱫᱚ ᱵᱟᱝᱟ ᱪᱮᱫᱟᱜ ᱥᱮ ᱚᱱᱟ ᱫᱚ᱾ ᱚᱱᱟ ᱠᱚ ᱛᱟᱦᱮᱸ ᱞᱮᱱᱠᱷᱟᱱ ᱟᱵᱚᱣᱟᱜ᱾ ᱱᱚᱜᱼᱚᱭ ᱡᱮ ᱱᱚᱜᱼᱚᱭ ᱚᱠᱥᱤᱡᱮᱱ ᱠᱚ ᱚᱱᱟ ᱠᱚᱫᱚ ᱵᱟᱝ ᱜᱷᱟᱹᱴᱛᱤᱜ ᱛᱟᱵᱚᱱᱟ ᱟᱫᱚ ᱦᱚᱸᱜ ᱚᱱᱟ ᱠᱚ ᱡᱮ᱾ ᱠᱚᱢ ᱪᱟᱞᱟᱜ ᱠᱟᱱᱟ ᱥᱮ ᱢᱟᱜ ᱤᱫᱤᱭᱮᱭᱟᱜᱼᱟ ᱠᱚ᱾ ᱟᱫᱚ ᱥᱟᱦᱟᱱ ᱥᱟᱠᱟᱢ ᱞᱟᱹᱜᱤᱫ᱾ ᱠᱤᱱᱛᱩ ᱚᱱᱟ ᱠᱚᱫᱚ ᱩᱪᱤᱛ ᱫᱚ ᱵᱟᱝ ᱠᱟᱱ ᱛᱟᱵᱚᱱᱟ ᱟᱫᱚ ᱩᱱᱟᱹᱜ ᱞᱟᱹᱠ ᱢᱟᱱᱮ ᱞᱟᱹᱠᱛᱤᱭ ᱡᱟᱦᱟᱸ ᱞᱟᱹᱠᱛᱤᱭᱟᱱ᱾ ᱚᱱᱟᱜᱮ ᱦᱟᱛᱟᱣ ᱫᱚ ᱫᱚᱨᱠᱟᱨ ᱠᱟᱱᱟ ᱡᱟᱦᱟᱸ ᱵᱟᱝ ᱞᱟᱹᱠᱛᱤ ᱚᱱᱟ ᱫᱚ ᱦᱟᱛᱟᱣ ᱫᱚ ᱫᱚᱨᱠᱟᱨ ᱫᱚ ᱵᱟᱝ ᱛᱟᱦᱮᱸ ᱠᱟᱱᱟ ᱠᱤᱱᱛᱩ᱾ ᱢᱟᱹᱱᱢᱤ ᱫᱚ ᱵᱟᱠᱚ ᱵᱩᱡᱷᱟᱹᱣ ᱫᱟᱲᱮᱭᱟᱜ ᱠᱟᱱᱟ ᱡᱮ ᱱᱚᱣᱟ ᱠᱚ ᱠᱚᱢ ᱞᱮᱱᱠᱷᱟᱱ᱾ ᱥᱮ ᱱᱚᱣᱟ ᱯᱚᱨᱤᱵᱮᱥ ᱵᱟᱹᱲᱤᱡ ᱪᱟᱞᱟᱜ ᱠᱟᱱᱟ ᱟᱨ ᱛᱟᱭᱚᱢ ᱫᱟᱨᱟᱢ ᱨᱮ ᱱᱚᱣᱟ ᱨᱮᱱᱟᱜ᱾ ᱢᱟᱱᱮ ᱤᱭᱟᱹ ᱫᱚ ᱟᱹᱰᱤ ᱠᱩᱲᱟᱹᱭ ᱫᱚ ᱟᱹᱰᱤ ᱡᱟᱹᱥᱛᱤ ᱜᱮ ᱧᱟᱢᱚᱜ ᱜᱮᱭᱟ᱾ ᱚᱱᱟ ᱠᱷᱟᱹᱛᱤᱨ ᱛᱮ ᱱᱮᱛᱟᱨ ᱧᱮᱞᱚᱜᱚᱜ ᱠᱟᱱᱟ ᱡᱟᱦᱟᱸᱮ ᱞᱮᱠᱟ ᱱᱚᱜᱼᱚᱭ᱾ ᱫᱟᱜ ᱚᱱᱟ ᱫᱟᱨᱮ ᱱᱟᱹᱲᱤ ᱠᱚ ᱠᱚᱢ ᱠᱷᱟᱹᱛᱤᱨ᱾ ᱦᱚᱸᱜ-ᱚᱭ ᱯᱚᱨᱤᱵᱮᱥ ᱫᱩᱥᱚᱱᱚᱜ ᱠᱟᱱᱟ ᱥᱮ ᱚᱠᱟᱞᱠᱟᱜ ᱡᱟᱦᱟᱸ ᱞᱮᱠᱟ᱾ ᱞᱚᱞᱚ ᱥᱤᱛᱩᱝ ᱦᱚᱭ ᱠᱚ ᱧᱟᱢᱚᱜ ᱠᱟᱱᱟ ᱠᱤᱱᱛᱩ ᱟᱨ ᱚᱱᱟ ᱫᱟᱨᱮ᱾ ᱱᱟᱹᱲᱤ ᱠᱚ ᱫᱟᱨᱮ ᱱᱟᱹᱲᱤ ᱠᱚ ᱠᱚᱢ ᱪᱟᱞᱟᱜ ᱠᱟᱱᱟ᱾
ᱦᱮᱸ ᱦᱮᱸ ᱜᱚᱝᱠᱮ ᱢᱮᱱᱮᱫ ᱟᱠ ᱠᱚ ᱦᱮᱸ ᱥᱮ ᱱᱚᱣᱟ ᱠᱚᱢ ᱜᱟᱱᱚᱜᱼᱟ ᱱᱚᱝᱠᱟ ᱠᱟᱛᱮᱜ ᱡᱟᱦᱟᱸ ᱟᱵᱚ ᱜᱟᱹᱰᱤ ᱵᱚᱱ ᱵᱮᱰᱚᱜ ᱠᱟᱱᱟ ᱦᱚᱸᱜᱼ ᱚᱱᱟ ᱠᱚ ᱟᱵᱚ ᱵᱮᱴᱨᱤ ᱫᱤᱭᱮ ᱤᱞᱮᱠᱴᱨᱤᱠ ᱱᱚᱝᱠᱟᱱᱟᱜ ᱤᱭᱟᱹ ᱠᱚ ᱵᱮᱵᱚᱦᱟᱨ ᱦᱩᱭᱩᱜ ᱛᱟᱵᱚᱱᱟ ᱡᱟᱹᱥᱛᱤ ᱛᱟᱨᱯᱚᱨᱮ ᱫᱟᱨᱮ ᱦᱚᱸ ᱠᱚᱢ ᱢᱟᱜ ᱦᱩᱭᱩᱜᱼᱟ᱾ ᱟᱨ ᱱᱚᱣᱟ ᱠᱚᱫᱚ ᱠᱤᱫᱩᱜ ᱠᱷᱟᱹᱛᱤᱨ ᱛᱮ ᱦᱚᱸ ᱢᱟᱱᱮ ᱥᱤᱛᱩᱝ ᱦᱚᱸ ᱡᱟᱹᱥᱛᱤ ᱡᱟᱹᱥᱛᱤᱜ ᱠᱟᱱᱟ ᱛᱟᱨᱯᱚᱨᱮ ᱫᱟᱨᱮ ᱨᱚᱦᱚᱭ ᱦᱩᱭᱩᱜᱼᱟ ᱡᱟᱹᱥᱛᱤ ᱡᱟᱦᱟᱸᱛᱮ ᱟᱨᱚ ᱟᱵᱚᱣᱟᱜ ᱱᱚᱣᱟ ᱡᱟᱦᱟᱸ ᱫᱩᱦᱟᱹ ᱡᱟᱦᱟᱸ ᱛᱤᱱᱟᱹᱜ ᱢᱟᱱᱮ ᱩᱰᱩᱠᱚᱜ ᱠᱟᱱ ᱨᱮᱦᱚᱸ ᱱᱚᱣᱟ ᱠᱚ ᱡᱟᱛᱮ ᱥᱟᱯᱷᱟ ᱫᱟᱲᱮᱭᱟᱜ ᱢ ᱫᱟᱨᱮ ᱜᱮᱥᱮ ᱥᱟᱯ ᱦᱳᱭ ᱚᱱᱟ ᱵᱟᱹᱲᱤᱡ ᱫᱷᱩᱣᱟᱹ ᱠᱚᱫᱚ
ᱦᱳᱭ ᱢᱟ
ᱦᱮᱸᱥᱮ ᱟᱨ ᱱᱤᱛᱚᱜ ᱧᱮᱞᱚᱜᱚᱜ ᱠᱟᱱᱟ ᱱᱟᱣᱟ-ᱱᱟᱣᱟ ᱡᱟᱦᱟᱸ ᱮ ᱠᱚᱞᱠᱟᱨᱠᱷᱟᱱᱟ ᱟᱹᱰᱤ ᱡᱟᱹᱥᱛᱤ ᱠᱚ ᱵᱮᱱᱟᱣ ᱮᱫᱟ ᱢᱟᱱᱮ ᱡᱟᱦᱟᱸ ᱛᱤᱱᱟᱹᱜ ᱫᱟᱨᱮ ᱨᱚᱦᱚᱭ ᱡᱟᱹᱥᱛᱤ ᱢᱟᱜ ᱮᱫᱟ ᱠᱚ, ᱠᱚ ᱦᱤᱡᱩᱜ ᱠᱟᱱᱟ ᱛᱚ ᱢᱤᱫᱴᱮᱱ ᱜᱮ ᱢᱮᱱᱫᱟᱠᱚ ᱩᱯᱟᱹᱭ ᱱᱚᱝᱠᱟ ᱥᱩᱫᱩ ᱟᱨᱠᱤ ᱫᱷᱩᱣᱟᱹ ᱡᱤᱱᱤᱥ ᱠᱚᱢ ᱵᱮᱵᱚᱦᱟᱨᱭᱟ ᱟᱨᱮ ᱡᱟᱹᱥᱛᱤ ᱨᱚᱦᱚᱭ ᱦᱩᱭᱩᱜᱼᱟ ᱦᱮᱸ ᱥᱮ ᱛᱟᱨᱯᱚᱨᱮ ᱱᱚᱣᱟ ᱦᱟᱥᱟ ᱜᱮᱚᱝᱠ ᱪᱮ ᱮᱢ ᱞᱟᱹᱭᱮᱫ ᱛᱟᱦᱮᱸ?
ᱟᱹᱰᱤ ᱱᱟᱯᱟᱭ ᱠᱟᱛᱷᱟ ᱠᱚᱵᱤᱱ ᱞᱟᱹᱭ ᱠᱮᱫᱟ ᱜᱚᱝᱠᱮ ᱱᱚᱜᱼᱚᱭ ᱡᱮ ᱱᱚᱭ ᱠᱚᱞᱠᱟᱨᱠᱷᱟᱱᱟ ᱠᱷᱚᱱᱟᱜ ᱡᱮ ᱫᱷᱩᱣᱟᱹ ᱠᱚ ᱡᱟᱹᱥᱛᱤ ᱦᱩᱭᱩᱜ ᱠᱟᱱᱟ ᱚᱱᱟ ᱨᱮᱱᱟᱜ ᱫᱟᱜ ᱠᱚ ᱚᱱᱟ ᱤᱭᱟᱹ ᱫᱩᱥᱤᱛ ᱛᱚ ᱮᱭᱟᱭ ᱚᱱᱟ ᱠᱷᱟᱹᱛᱤᱨ ᱛᱮ ᱢᱟᱹᱱᱢᱤᱭᱟᱜ ᱡᱟᱹᱥᱛᱤ ᱠᱟᱭᱛᱮ ᱫᱩᱠ ᱦᱟᱨᱠᱮᱛ ᱦᱩᱭᱩᱜ ᱠᱟᱱ ᱛᱟᱠᱚᱣᱟ ᱥᱮ ᱾
ᱦᱩᱸ ᱚᱱᱟ ᱥᱟᱶᱛᱮ ᱱᱚᱣᱟ ᱡᱟᱦᱟᱸ ᱮ ᱤᱭᱟᱹ ᱨᱮᱱᱟᱜ ᱯᱟᱞᱴᱟᱣ ᱦᱩᱭᱩᱜ ᱠᱟᱱᱟ ᱱᱚᱣᱟ ᱟᱠᱟᱞ ᱠᱚ ᱦᱤᱡᱩᱜ ᱠᱟᱱᱟ ᱱᱚᱣᱟ ᱦᱚᱸ ᱱᱚᱣᱟ ᱨᱮᱱᱟᱜ ᱯᱨᱚᱵᱷᱟᱵᱽ ᱯᱟᱲᱟᱜ ᱠᱟᱱᱟ ᱚᱱᱟ ᱠᱷᱟᱹᱛᱤᱨ ᱛᱮᱜᱮ ᱱᱚᱝᱠᱟ ᱫᱟᱜ ᱦᱚᱸ ᱚᱠᱛᱚ ᱨᱮ ᱵᱟᱝ ᱦᱩᱭᱩᱜ ᱠᱟᱱᱟ ᱞᱟᱹᱭ ᱫᱟᱠᱚ ᱾ ᱱᱚᱣᱟ ᱞᱟᱭᱚᱝ ᱴᱟᱜ ᱜᱮ ᱯᱩᱨᱟᱹ ᱟᱹᱨᱩ ᱯᱷᱮᱨᱟᱜ ᱠᱟᱱᱟ ᱥᱮ ᱾
ᱞᱟᱭᱚᱝ ᱟᱹᱨᱩ ᱯᱷᱮᱨᱟᱣ ᱛᱚ ᱱᱚᱣᱟ ᱢᱟᱹᱱᱢᱤ ᱠᱚᱣᱟᱜ ᱜᱮ ᱱᱚᱣᱟ ᱛᱤ ᱨᱮᱫᱚ ᱢᱟᱹᱱᱢᱤ ᱠᱚᱣᱟᱜ ᱛᱤ ᱛᱮᱜᱮ ᱛᱚ ᱞᱟᱭᱚᱝ ᱫᱚ ᱟᱹᱨᱩ ᱯᱷᱮᱨᱟᱜ ᱠᱟᱱᱟ ᱫᱚ ᱢᱟᱹᱱᱢᱤ ᱡᱟᱦᱟᱸ ᱞᱮᱠᱟ ᱠᱚ ᱢᱚᱱᱮᱮᱜᱼᱟ ᱠᱚ ᱚᱱᱠᱟ ᱜᱮᱠᱚ ᱠᱟᱹᱢᱤᱭᱮᱼᱟ ᱠᱚ ᱚᱱᱟ ᱥᱟᱶ ᱥᱟᱶ ᱥᱟᱶᱛᱮ ᱞᱟᱭᱚᱝ ᱨᱮᱱᱟᱜ ᱫᱚ ᱵᱟᱠᱚ ᱠᱚᱭᱚᱜᱟᱜ ᱠᱟᱱᱟ ᱠᱚ ᱞᱟᱭᱚᱝ ᱫᱚ ᱟᱭᱟᱜ ᱠᱟᱹᱢᱤ ᱠᱚᱨᱟᱣ ᱤᱫᱤᱭᱮᱫ ᱛᱟᱭᱟ ᱡᱟᱦᱟᱸ ᱞᱮᱠᱟ ᱫᱟᱨᱮ ᱱᱟᱹᱲᱤ ᱠᱚ ᱠᱚᱢᱚᱜ ᱠᱟᱱᱟ ᱚᱱᱟ ᱥᱟᱶ ᱥᱟᱶᱛᱮ ᱥᱤᱛᱩᱝ ᱡᱟᱹᱥᱛᱤ ᱤᱫᱤᱭᱮᱫ ᱛᱟᱭᱟ ᱞᱟᱭᱚᱝ ᱫᱚ ᱥᱮᱛᱚᱝ ᱨᱮᱱᱟ ᱴᱮᱢᱯᱟᱨᱮᱪᱟᱨ ᱡᱟᱹᱥᱛᱤ ᱧᱟᱢᱚᱜ ᱠᱟᱱᱟ ᱦᱚᱲᱢᱚ ᱠᱚᱨᱮ ᱟᱹᱭᱠᱟᱹᱜ ᱠᱟᱱᱟ ᱚᱱᱟ ᱠᱷᱟᱹᱛᱤᱨ ᱛᱮ ᱛᱚ ᱜᱚᱨᱚᱢ ᱵᱮᱥᱤ ᱟᱹᱭᱠᱟᱹᱜ ᱠᱟᱱᱟ ᱥᱮ,
ᱦᱮᱸ ᱟᱨ ᱫᱟᱜ ᱦᱚᱸ ᱚᱠᱛᱚ ᱨᱮ ᱵᱟᱝ ᱦᱩᱭᱩᱜ ᱠᱟᱱᱟ ᱱᱚᱣᱟ ᱢᱟᱱᱮ ᱟᱵᱚ ᱢᱤᱫ ᱥᱮᱫ ᱛᱮᱵᱚᱱ ᱵᱟᱹᱲᱤᱡ ᱮᱫᱟ ᱢᱮᱱᱠᱷᱟᱱ ᱟᱵᱚᱣᱟᱜ ᱦᱚᱸ ᱵᱟᱹᱲᱤᱡ ᱫᱚ ᱦᱩᱭᱩᱜ ᱠᱟᱱᱟ ᱢᱮᱱᱠᱷᱟᱱ ᱟᱵᱚ ᱵᱟᱵᱚᱱ ᱵᱩᱡ ᱫᱟᱲᱮᱫᱟ ᱠᱟᱱᱟ ᱰᱟᱭᱨᱮᱴ ᱫᱚ ᱵᱟᱝ ᱦᱩᱭᱩᱜ ᱠᱟᱱᱟ ᱟᱨ ᱜᱚᱢᱠᱮ ᱟᱸᱡᱚᱢᱚᱜ ᱠᱟᱱᱟ ᱨᱚᱲ?
ᱦᱮᱸ ᱜᱚᱢᱠᱮ ᱧᱟᱢᱚᱜ ᱠᱟᱱᱟ ᱾
ᱟᱪᱪᱷᱟ ᱾ ᱜᱚᱝᱠᱮ ᱱᱚᱣᱟ ᱡᱟᱦᱟᱸ ᱵᱮᱵᱥᱟ ᱨᱮᱱᱟᱜ ᱵᱮᱵᱥᱟ ᱨᱮᱱᱟᱜ ᱥᱤᱥᱴᱮᱢ ᱞᱟᱦᱟ ᱛᱮᱫᱚ ᱡᱮᱢᱚᱱ ᱮ ᱮᱢᱱᱤ ᱫᱚᱠᱟᱱ ᱠᱚᱨᱮ ᱠᱤᱝᱵᱟ ᱟᱛᱳ ᱟᱛᱳ ᱢᱤᱫᱴᱮᱱ ᱡᱟᱦᱟᱸᱭ ᱵᱮᱵᱽᱥᱟᱭᱤ ᱟᱠᱟᱱᱟᱭ ᱱᱚᱝᱠᱟ ᱠᱟᱛᱮ ᱵᱮᱵᱥᱟ ᱛᱟᱭ ᱛᱟᱦᱮᱸ ᱮ ᱾ ᱦᱮᱸ ᱥᱮ ᱫᱚᱠᱟᱱ ᱛᱟᱦᱮᱸ ᱠᱟᱱᱟ ᱱᱤᱛᱚᱜ ᱫᱚ ᱟᱨ ᱧᱮᱞᱚᱜᱚᱜ ᱠᱟᱱᱟ ᱮ ᱚᱱᱞᱟᱭᱤᱱ ᱢᱟᱫᱽᱫᱷᱚᱢ ᱛᱮ ᱵᱮᱵᱥᱟ ᱦᱩᱭᱩᱜ ᱠᱟᱱᱟ ᱦᱮᱸᱥᱮ ᱾
ᱢᱟᱱᱮ ᱰᱟᱭᱨᱮᱠᱴ ᱚᱲᱟᱜ ᱨᱮᱜᱮᱢ ᱧᱮᱞᱟ ᱡᱤᱱᱤᱥ ᱟᱨᱮᱢ ᱚᱰᱟᱨᱟᱜ ᱚᱱᱟ ᱠᱚ ᱢᱟᱱᱮ ᱢᱟᱹᱱᱢᱤᱭᱟᱜ ᱡᱤᱭᱚᱱ ᱨᱮ ᱮᱸ ᱛᱤᱱᱟᱹᱜ ᱪᱮᱫᱠᱟ ᱥᱩᱵᱤᱫᱷᱟᱭ ᱟᱹᱜᱩᱭᱮᱫᱟ ᱡᱟᱦᱟᱸᱱᱟᱜ ᱚᱱᱠᱟᱱᱟᱜ ᱞᱟᱹᱭ ᱟᱹᱧᱟᱢ ᱜᱚᱢᱠᱮ ᱾
ᱡᱟᱦᱟᱸᱞᱮᱠᱟ ᱟᱫᱚ ᱡᱟᱦᱟᱸ ᱞᱮᱠᱟ ᱱᱚᱜ-ᱚᱭ ᱡᱮ ᱟᱵᱚ ᱵᱚᱱ ᱧᱟᱢᱮᱜ-ᱟ ᱚᱰᱟᱨ ᱛᱚᱨᱟ, ᱟᱫᱚ ᱚᱱᱮ ᱚᱱᱠᱟ ᱜᱮ ᱱᱟᱦᱟᱜ ᱟᱵᱚ ᱫᱚ ᱚᱱᱟ ᱡᱤᱱᱤᱥ ᱫᱚ ᱵᱟᱝ ᱧᱮᱞ ᱠᱟᱛᱮ ᱜᱮᱵᱚᱱ ᱦᱟᱛᱟᱣᱮᱜ-ᱟ ᱾ ᱟᱫᱚ ᱚᱱᱟᱨᱮ ᱪᱮᱫ ᱪᱮᱫ ᱞᱮᱠᱟ ᱦᱩᱭ ᱟᱠᱟᱱᱟ ᱥᱮ ᱡᱟᱦᱟᱸᱱᱟᱜ ᱡᱚᱢᱟᱜ ᱠᱚ ᱡᱩᱫᱤ ᱵᱚᱱ ᱚᱰᱟᱨᱮᱫ ᱠᱷᱟᱱ ᱚᱱᱟᱨᱮ ᱚᱠᱟ ᱞᱮᱠᱟ ᱵᱷᱟᱵᱚᱛ ᱛᱮ ᱟᱠᱚ ᱠᱚ ᱛᱮᱭᱟᱨ ᱟᱠᱟᱜ-ᱟ ᱠᱚ ᱚᱱᱟ ᱫᱚ ᱵᱟᱵᱚᱱ ᱧᱮᱞ ᱫᱤᱥᱟᱹᱭᱮᱜ-ᱟ ᱾ ᱚᱱᱟ ᱫᱚ ᱧᱮᱞ ᱫᱤᱥᱟᱹ ᱫᱚᱨᱠᱟᱨ ᱠᱟᱱ ᱛᱟᱵᱚᱱᱟ ᱡᱟᱦᱟᱸ ᱞᱮᱠᱟ ᱫᱚ ᱡᱟᱦᱟᱱ ᱡᱤᱱᱤᱥ ᱜᱮ ᱛᱮᱭᱟᱨ ᱵᱟᱠᱷᱨᱟ ᱥᱮ ᱡᱟᱦᱟᱸ ᱠᱟᱪᱟ ᱡᱤᱱᱤᱥ ᱡᱩᱫᱤ ᱵᱤᱱ ᱦᱟᱛᱟᱣᱮᱫ ᱠᱷᱟᱱ ᱦᱟᱛᱟᱣ ᱦᱩᱭᱩᱜ ᱠᱟᱱ ᱦᱟᱛᱟᱣ ᱦᱩᱭᱩᱜ ᱠᱟᱱ ᱠᱷᱟᱱ ᱛᱟᱦᱮᱞᱮ ᱚᱱᱟ ᱫᱚ ᱢᱟᱱᱮ ᱵᱷᱟᱜᱮᱭᱟ ᱥᱮ ᱵᱟᱹᱲᱤᱡ ᱜᱮᱭᱟ ᱚᱱᱟ ᱫᱚ ᱟᱹᱜᱩ ᱚᱴᱚ ᱠᱟᱜ ᱢᱟᱠᱚ ᱚᱱᱟ ᱨᱩᱣᱟᱹᱲ ᱫᱚ ᱵᱟᱠᱚ ᱦᱟᱛᱟᱣ ᱜᱮᱭᱟ ᱟᱹᱰᱤ ᱟᱹᱰᱤ ᱡᱟᱭᱜᱟ ᱨᱮᱫᱚ ᱾
ᱟᱪᱪᱷᱟ ᱱᱚᱣᱟ ᱨᱮᱱᱟᱜ ᱦᱚᱸ ᱟᱹᱰᱤ ᱜᱟᱱ ᱵᱷᱟᱞᱮ ᱫᱤᱠ ᱦᱚᱸ ᱢᱮᱱᱟᱜ-ᱟ ᱵᱟᱹᱲᱤᱡ ᱫᱤᱠ ᱦᱚᱸ ᱢᱮᱱᱟᱜ-ᱟ ᱦᱮᱸ ᱥᱮ ᱤᱧᱟᱹᱜ ᱢᱚᱛ ᱛᱮᱫᱚᱧ ᱢᱮᱱᱟ ᱱᱟᱦᱟᱜ
ᱵᱟ ᱟᱫᱚ ᱡᱮᱢᱚᱱ ᱵᱷᱟᱜᱮ ᱫᱤᱠ ᱢᱮᱱᱟᱜ-ᱟ ᱵᱷᱟᱜᱮ ᱫᱤᱠ ᱥᱮᱫ ᱡᱮᱢᱚᱱ ᱢᱮᱱᱟᱜ-ᱟ ᱛᱟᱵᱚᱱ ᱵᱟᱹᱲᱤᱡ ᱫᱤᱠ ᱥᱮᱫ ᱦᱚᱸ ᱢᱮᱱᱟᱜ-ᱟ ᱟᱨᱠᱤ ᱚᱱᱟ ᱨᱮᱱᱟᱜ
ᱦᱮᱸ ᱡᱷᱚᱛᱚ ᱡᱤᱱᱤᱥ ᱨᱮᱭᱟᱜ ᱜᱮ ᱵᱷᱟᱞᱮ ᱫᱤᱠ ᱦᱚᱸ ᱛᱟᱦᱮᱸᱱᱟ ᱚᱱᱠᱟᱱ ᱢᱤᱫ ᱴᱮᱱ ᱦᱚᱸ ᱡᱤᱱᱤᱥ ᱵᱟᱹᱱᱩᱜ-ᱟ ᱡᱟᱦᱟᱸ ᱫᱚ ᱥᱩᱫᱩ ᱚᱱᱟ ᱨᱮᱱᱟᱜ ᱫᱚ ᱵᱷᱟᱞᱮ ᱫᱤᱠ ᱜᱮ ᱢᱮᱱᱟᱜ-ᱟ ᱚᱱᱟ ᱨᱮᱱᱟᱜ ᱵᱟᱹᱲᱤᱡ ᱦᱚᱸ ᱢᱮᱱᱟᱜ-ᱟ᱾ ᱵᱷᱟᱞᱮ ᱦᱚᱸ ᱢᱮᱱᱟᱜ-ᱟ ᱾ ᱦᱮᱸ ᱪᱮ, ᱱᱚᱣᱟ ᱦᱚᱸ ᱢᱤᱫᱴᱮᱱ ᱱᱩᱠᱩ ᱠᱩ ᱡᱟᱦᱟᱸᱭ ᱵᱮᱵᱽᱥᱟ ᱭᱮᱟᱭ ᱩᱱᱤᱭᱟᱜ ᱦᱚᱸ ᱥᱩᱵᱤᱫᱷᱟᱜ ᱠᱟᱱᱟ ᱾ ᱢᱮᱱᱠᱷᱟᱱ ᱡᱟᱦᱟᱸᱭ ᱦᱟᱛᱟᱣ ᱮᱫᱟᱭ ᱠᱤᱨᱤᱧ ᱮᱫᱟᱭ ᱩᱱᱤ ᱫᱚ ᱱᱟᱜ ᱥᱟᱵ ᱠᱟᱛᱮᱫ ᱫᱚ ᱚᱱᱟ ᱫᱚ ᱵᱟᱭ ᱧᱮᱞ ᱫᱟᱲᱮᱭᱟᱜ ᱢᱟᱱᱮ ᱥᱩᱫᱷᱩ ᱪᱷᱚᱵᱤ ᱨᱮᱜᱮ ᱥᱮ ᱪᱤᱛᱟᱹᱨ ᱨᱮᱜᱮ ᱧᱮᱞ ᱮᱫᱟᱭ ᱟᱨᱮ ᱦᱟᱛᱟᱣ ᱮᱫᱟ ᱢᱮᱱᱠᱷᱟᱱ ᱞᱟᱦᱟ ᱛᱮᱱᱟᱜ ᱵᱮᱵᱽᱥᱟ ᱨᱮᱫᱚ